ᱦᱚ ᱦᱮᱞᱳ
ᱦᱮᱸ ᱡᱚᱦᱟᱨ ᱜᱮ ᱜᱚᱝᱠᱮ
ᱡᱚᱦᱟᱨ ᱜᱮ ᱜᱚᱢᱠᱮ ᱢᱟ ᱡᱚᱦᱟᱨ ᱡᱚᱦᱟᱨ ᱜᱮ
ᱦᱮᱸ
ᱛᱚ ᱚᱠᱟᱞᱮᱠᱟ ᱢᱮᱱᱟᱜ ᱟᱠᱟᱫ ᱢᱮᱭᱟ ᱜᱚᱝᱠᱮ
ᱦᱮᱸ ᱟᱯᱟᱛ ᱫᱚ ᱱᱟᱯᱟᱭ ᱜᱮ ᱱᱤᱛᱚᱜ ᱫᱚ ᱟᱨ ᱱᱚᱜᱼᱚᱭ ᱠᱟᱹᱢᱤ ᱵᱟᱲᱟ ᱦᱩᱭᱩᱜ ᱠᱟᱱᱟ ᱟᱨᱠᱤ
ᱟᱪᱪᱷᱟ ᱟᱪᱪᱷᱟ ᱟ ᱟᱞᱮ ᱦᱚᱸ ᱡᱚᱛᱚᱜᱮ ᱦᱟᱸᱜ ᱱᱟᱯᱟᱭ ᱜᱮ ᱢᱮᱱᱟᱜ ᱟᱠᱟᱫ ᱞᱮᱭᱟ ᱤᱧ ᱦᱚᱸ ᱱᱟᱯᱟᱭ ᱜᱮ ᱢᱮᱱᱟᱜ ᱟᱠᱟᱫ ᱛᱤᱧ ᱛᱟᱵᱚᱱᱟ ᱟᱫᱚ ᱪᱮᱫ ᱠᱚᱯᱮ ᱠᱟᱹᱢᱤ ᱵᱟᱲᱟᱭᱮᱫᱼᱟ?
ᱠᱟᱹᱢᱤ ᱵᱟᱲᱟ ᱵᱚᱞᱛᱮ ᱦᱚᱜᱼᱚᱭ ᱤᱭᱟᱹ ᱨᱚᱦ ᱛᱩᱫ ᱨᱚᱦᱚᱭ ᱦᱩᱭᱩᱜ ᱠᱟᱱᱟ ᱟᱨᱠᱤ
ᱱᱤᱛᱚᱜ ᱢᱟ ᱦᱟᱜ ᱚᱱᱟ ᱫᱤᱱ ᱜᱮ ᱠᱟᱱᱟ
ᱦᱮᱸ ᱚᱱᱟ ᱫᱤᱱ ᱜᱮ ᱠᱟᱱ ᱛᱟᱵᱚᱱᱟ ᱟᱫᱚ ᱠᱟᱜ ᱦᱳᱭ ᱠᱟᱹᱢᱤ ᱜᱮ ᱦᱩᱭᱩᱜᱼᱟ ᱟᱨ ᱜᱚᱢᱠᱮ ᱟᱨ ᱜᱚᱢᱠᱮ ᱟᱞ ᱟᱞ ᱟᱨ ᱜᱚᱢᱠᱮ ᱟᱞᱮᱥᱮᱫ ᱢᱟ ᱦᱚᱸᱜᱚᱝᱠᱟ ᱥᱤᱡᱤᱱ ᱨᱮ ᱢᱤᱫ ᱫᱷᱟᱣ ᱜᱮ ᱪᱟᱥ ᱛᱚ ᱟᱫᱚ ᱤᱱᱟᱹᱛᱮ ᱵᱷᱟᱹᱜᱤ ᱜᱮ ᱪᱟᱥ ᱦᱩᱭᱩᱜ ᱠᱟᱱᱟ ᱢᱚᱱᱮ ᱡᱳᱜᱽ ᱠᱟᱛᱮ ᱟᱨᱠᱤ
ᱦᱳᱭ ᱟᱨ ᱱᱚᱣᱟ ᱜᱮ ᱛᱟᱵᱚᱱ ᱥᱟᱨᱟ ᱵᱚᱪᱷᱚᱨ ᱨᱮᱱᱟᱜ ᱪᱟᱥ, ᱥᱮᱨᱢᱟ ᱯᱩᱨᱟᱹᱣ ᱨᱮᱱᱟᱜ ᱾ ᱱᱚᱣᱟᱣ ᱜᱮ ᱡᱩᱫᱤ ᱟᱵᱚ ᱪᱮᱦᱨᱟ ᱧᱚᱜ ᱡᱚᱛᱷᱟᱛ ᱧᱚᱜ ᱵᱟᱵᱚ ᱪᱟᱥᱟ ᱛᱟᱦᱚᱞᱮ ᱮᱠᱷᱟᱱ ᱥᱟᱨᱟ ᱥᱮ ᱥᱟᱨᱟ ᱥᱮᱨᱢᱟ ᱯᱩᱨᱟᱹᱣ ᱟᱵᱚ ᱵᱟᱵᱚ ᱡᱚᱢ ᱠᱩᱲᱟᱹᱣ ᱫᱟᱲᱮᱭᱟᱜᱼᱟ ᱾
ᱵᱟᱵᱚᱱ ᱡᱚᱢ ᱠᱩᱲᱟᱹᱣ ᱫᱟᱲᱮᱭᱟᱜᱼᱟ ᱦᱳᱭ᱾
ᱟᱫᱚ ᱚᱠᱟ ᱯᱟᱦᱴᱟ ᱠᱟᱱᱟ ᱯᱮ ᱢᱟᱥᱮ ᱟᱯᱮ ᱫᱚ ᱾ ᱢᱤᱫ ᱫᱷᱟᱣ ᱜᱮ ᱪᱟᱥ ᱦᱩᱭᱩᱜᱼᱟ ᱢᱟᱱᱮ
ᱟᱞᱮᱫ ᱫᱚ ᱦᱚᱜᱼᱚᱭ ᱵᱤᱨ ᱫᱤᱥᱚᱢ ᱯᱟᱦᱴᱟ ᱜᱮ ᱱᱚᱜᱼᱚᱭ ᱠᱩᱲᱟᱹ ᱯᱟᱲᱟᱜᱼᱟ ᱟᱨᱠᱤ?
ᱟᱪᱷᱟ ᱵᱟᱸᱠᱩᱲᱟ ᱟᱪᱪᱷᱟ ᱟᱪᱪᱷᱟ ᱛᱟᱦᱚᱞᱮ ᱮᱵᱚᱱ ᱵᱮᱥᱤ ᱵᱮᱥᱤ ᱫᱚ ᱵᱟᱵᱚ ᱥᱟᱺᱜᱤᱧ ᱜᱮᱭᱟ ᱱᱟᱜ, ᱤᱧ ᱫᱚ ᱦᱟᱸᱜ ᱛᱟᱵᱚ ᱱᱚᱣᱟ ᱡᱷᱟᱲᱜᱨᱟᱢ ᱯᱟᱦᱴᱟ ᱾
ᱟᱪᱪᱷᱟ ᱟᱪᱪᱷᱟ ᱾ ᱦᱮᱸ ᱦᱮᱸ ᱾
ᱦᱳᱭ ᱦᱳᱭ ᱦᱳᱭ ᱦᱳᱭ᱾ ᱟᱫᱚ ᱟᱯᱮ ᱥᱮᱫ ᱟᱫᱚ ᱢᱤᱫ ᱫᱷᱟᱣ ᱜᱮ ᱪᱟᱥ ᱦᱩᱭᱩᱜᱼᱟ ᱾
ᱦᱮᱸ, ᱢᱤᱫ ᱫᱷᱟᱣ ᱜᱮ ᱪᱟᱥ ᱦᱳᱭᱳᱜᱼᱟ ᱾ ᱛᱟᱯᱚᱨ ᱦᱚᱜᱼᱚᱭ ᱵᱟᱹᱱᱩᱜᱼᱟ ᱢᱤᱱᱤ ᱥᱮᱞᱳ ᱠᱚᱫᱚ ᱟᱨ ᱱᱚᱝᱠᱟ ᱫᱷᱤᱨᱤ ᱡᱟᱭᱜᱟ ᱛᱚ ᱠᱷᱩᱵ ᱮᱠᱴᱟ ᱪᱟᱥ ᱫᱚ ᱵᱟᱝ ᱦᱩᱭᱩᱜ-ᱟ ᱾ ᱦᱮᱸ ᱵᱩᱨᱩ ᱡᱟᱭᱜᱟ ᱠᱚᱜᱮ᱾ ᱦᱳᱭ ᱾ ᱟᱫᱚ ᱚᱱᱮ ᱦᱩᱲᱩ ᱵᱚᱫᱚᱞ ᱛᱮ ᱚᱱᱮ ᱥᱚᱵᱽᱡᱤ ᱠᱚ ᱪᱟᱥ ᱵᱟᱲᱟ ᱦᱩᱭᱩᱜ ᱜᱮᱭᱟ ᱟᱨᱠᱤ ᱾ ᱵᱮᱥᱤᱨ ᱵᱷᱟᱜᱽ ᱫᱚ
ᱟᱪᱪᱷᱟ ᱟᱪᱪᱷᱟ ᱟᱪᱪᱷᱟ ᱾ ᱟᱫᱚ, ᱪᱮᱫ ᱥᱚᱵᱽᱡᱤ ᱵᱚᱞᱛᱮ ᱪᱮᱫ ᱥᱚᱵᱡᱤ ᱵᱚᱞᱛᱮ?
ᱟᱨ ᱥᱚᱵᱽᱡᱤ ᱥᱚᱵᱽᱡᱤ ᱵᱚᱞᱛᱮ ᱱᱚᱭ ᱡᱮᱢᱚᱱ ᱵᱮᱸᱜᱟᱲ ᱠᱚᱠᱚ ᱱᱤᱛᱚᱜ ᱫᱚ ᱵᱮᱸᱜᱟᱲ ᱠᱚ ᱵᱟᱹᱭᱥᱟᱹᱜ ᱠᱟᱱᱟ
ᱮᱹᱭ ᱵᱚᱨᱵᱚᱴᱤ ᱠᱚᱫᱚ ᱪᱟᱵᱟ ᱦᱤᱡᱩᱜ-ᱚᱜ ᱠᱟᱱᱟ ᱚᱱ-ᱚᱱᱠᱟᱱ ᱥᱚᱵᱽᱡᱤ ᱟᱨᱠᱤ ᱾ ᱟᱫᱚ ᱚᱱᱟ ᱵᱟ ᱦᱟᱴ ᱠᱚ ᱥᱮᱫ ᱤᱫᱤ ᱵᱟᱲᱟ ᱜᱮ ᱦᱩᱭᱩᱜᱼᱟ, ᱡᱟᱜᱮ ᱧᱟᱢᱚᱜ ᱟᱨᱠᱤ ᱦᱮᱸᱥᱮ ᱾
ᱦᱳᱭ ᱦᱳᱭ ᱦᱳᱭ᱾
ᱛᱟᱦᱚᱞᱮ ᱜᱚᱝᱠᱮ ᱟᱵᱤᱱ ᱫᱚᱵᱤᱱ ᱪᱤᱠᱟᱹᱭ ᱜᱮᱭᱟ ᱱᱟᱜ ᱠᱷᱟᱱ ᱠᱟᱹᱴᱤᱡ ᱞᱟᱹᱭᱟᱫ ᱵᱤᱱ ᱾
ᱟᱹᱞᱤᱧ ᱫᱚ ᱱᱟᱦᱟᱜ ᱡᱟᱦᱟᱱᱟᱜ ᱠᱚᱫᱚ ᱪᱟᱥᱵᱟᱥ ᱟᱞᱮ ᱦᱚᱸ ᱪᱷᱩᱴᱟᱹᱣ ᱧᱚᱜ ᱟᱠᱟᱱᱟ ᱟᱨ ᱱᱚᱝᱠᱟ ᱱᱚᱝᱠᱟ ᱠᱟᱹᱢᱤ ᱨᱮᱫᱚ ᱦᱟᱸᱜ ᱚᱱᱠᱟ ᱠᱟᱹᱢᱤ ᱫᱚ ᱱᱟᱦᱟᱜ ᱟᱹᱞᱤᱧ ᱫᱚ ᱱᱚᱜ-ᱚᱭ ᱡᱟᱦᱟᱸ ᱟᱹᱵᱤᱱ ᱥᱚᱵᱡᱤ ᱠᱚ ᱪᱟᱥ ᱵᱤᱱ ᱞᱟᱹᱭ ᱠᱮ-ᱟ ᱥᱮ ᱦᱩᱲᱩ ᱠᱚ ᱪᱟᱥ
ᱦᱮᱸ ᱦᱮᱸ᱾
ᱟᱫᱚ ᱱᱚᱜ-ᱱᱟ ᱥᱚᱵᱡᱤ ᱪᱟᱥ ᱦᱩᱲᱩ ᱪᱟᱥ ᱵᱟᱨᱮ ᱛᱮᱜᱮ ᱟᱹᱞᱤᱧ ᱫᱚ ᱚᱱᱟ ᱨᱟᱱ ᱢᱩᱨᱜᱟᱹᱱ ᱠᱚᱞᱤᱧ ᱮᱢᱟ ᱟᱠᱚᱣᱟ ᱾
ᱚ ᱟᱪᱪᱷᱟ ᱟᱪᱪᱷᱟ ᱦᱮᱸ ᱵᱷᱟᱹᱜᱤ ᱱᱟᱯᱟᱭ ᱛᱚ ᱟᱨᱚ ᱛᱟᱦᱞᱮ ᱾
ᱦᱳᱭ ᱦᱳᱭ ᱦᱳᱭ ᱨᱟᱱ ᱢᱩᱨᱜᱟᱹᱱ ᱠᱚᱞᱤᱧ ᱮᱢᱟ ᱠᱚᱣᱟ ᱡᱟᱛᱮ ᱟᱵᱚ ᱨᱮᱱ ᱪᱟᱹᱥᱤ ᱦᱚᱯᱚᱱ ᱠᱚ ᱮ ᱡᱚ ᱠᱚ ᱡᱟᱹᱥᱛᱤ ᱠᱚ ᱧᱟᱢ ᱢᱟᱠᱚ ᱟᱨ ᱟᱹᱰᱤ ᱟᱹᱲᱤᱥᱼᱼ ᱟᱹᱰᱤ ᱥᱟᱸᱜᱮ ᱟᱹᱰᱤ ᱫᱤᱱ ᱫᱷᱟᱹᱨᱤᱡ ᱡᱚᱜ ᱛᱟᱠᱚ ᱢᱟ ᱚᱱᱠᱟᱱᱟᱜ ᱨᱟᱱ ᱠᱚᱞᱤᱧᱼᱼ ᱮᱢ ᱵᱟᱲᱟ ᱟᱠᱚᱣᱟ ᱾
ᱚ ᱛᱟᱦᱚᱞᱮ ᱛᱚ ᱟᱨᱚ ᱱᱟᱯᱟᱭᱚᱜ ᱠᱟᱱᱟ ᱦᱟᱸᱜ᱾
ᱦᱳᱭ ᱦᱳᱭ ᱦᱳᱭ᱾ ᱟᱫᱚ ᱜᱚᱝᱠᱮ ᱦᱟ ᱢᱟ ᱞᱟᱹᱭ ᱛᱟᱞᱟᱝ ᱢᱮ
ᱞᱟᱹᱭ ᱫᱟᱞᱤᱧ ᱟᱫᱚ ᱱᱚᱜᱼᱚᱭ ᱪᱟᱥ ᱵᱟᱲᱟ ᱦᱩᱭ ᱜᱚᱫ ᱠᱟᱱ ᱜᱮᱭᱟ ᱟᱫᱚ ᱦᱚᱜᱼᱭ ᱚᱦᱚᱜ ᱩᱸ ᱢᱟᱱᱮ ᱪᱟᱨᱟ ᱠᱚ ᱤᱭᱟᱹ ᱠᱟ ᱠᱟᱛᱮᱫ ᱵᱟᱹᱭᱥᱟᱹᱣ ᱜᱚᱫ ᱦᱩᱭ ᱠᱟᱱᱟ ᱟᱹᱣᱨᱤ ᱯᱩ ᱦᱩᱭᱩᱜᱼᱟ ᱯᱩ ᱫᱚ ᱟᱨ ᱡᱚ ᱡᱟᱹᱞᱤ ᱦᱚᱸ ᱟᱹᱣᱨᱤᱭᱟᱜᱼᱟ ᱦᱚᱜᱼᱚᱭ ᱛᱚ ᱤᱭᱟᱹ ᱠᱟᱱᱟ ᱛᱟᱨᱯᱚᱨ ᱩᱯᱩ ᱠᱟᱛᱮᱫ ᱨᱟᱱ ᱢᱩᱨᱜᱟᱹᱱ ᱠᱚ ᱮᱢ ᱮᱢᱟᱜ ᱦᱩᱭᱩᱜᱼᱟ ᱟᱨᱠᱤ ᱮᱥᱯᱨᱮ ᱴᱮᱥᱯᱨᱮ ᱡᱟᱦᱟᱸ ᱢᱮᱱᱟᱜ ᱫᱚ ᱚᱱᱟ ᱠᱚ ᱮᱯᱨᱮ ᱦᱩᱭᱩᱜᱼᱟ ᱟᱨ ᱠᱚᱢ ᱜᱮ ᱪᱟᱥ ᱦᱩᱭ ᱪᱟᱥ ᱵᱚᱞᱛᱮ
ᱱᱤᱛᱚᱜ ᱫᱚ ᱪᱮᱫ ᱯᱮ ᱪᱟᱥ ᱟᱠᱟᱫ ᱛᱟᱵᱚᱣᱟ ᱯᱟᱥᱮ
ᱱᱤᱛᱚᱜ ᱫᱚ ᱚᱱᱮ ᱤᱭᱟᱹ ᱞᱤᱧ ᱞᱟᱜᱟᱣ ᱠᱟᱫᱟ, ᱵᱮᱝᱜᱟᱲᱚᱞᱤᱧ ᱞᱟᱜᱟᱣ ᱠᱚᱫᱚ ᱦᱳᱭ ᱵᱮᱸᱜᱟᱲ ᱟᱨ ᱤᱭᱟᱹ ᱡᱟᱦᱟᱸ ᱵᱚᱨᱵᱩᱴᱤ ᱞᱤᱧ ᱪᱟᱥ ᱞᱮᱫ ᱫᱚ ᱚᱱᱟ ᱫᱚ ᱪᱟᱵᱟ ᱦᱤᱡᱩᱜ ᱜᱚᱫ ᱠᱚᱢ ᱜᱮᱞᱤᱧ ᱪᱟᱥ ᱟᱠᱟᱫᱟ ᱠᱚᱢ ᱜᱮᱭ ᱮᱭ ᱵᱮᱸᱜᱟᱲ ᱫᱚ ᱵᱤᱥᱤ ᱫᱚ ᱵᱟᱝ ᱯᱟᱸᱥᱥᱚ ᱫ ᱰᱩᱵ ᱜᱟᱱᱤᱧ ᱪᱟᱥ ᱟᱠᱟᱫᱟ
ᱟᱪᱪᱷᱟ ᱟᱪᱪᱷᱟ ᱟᱨ ᱟᱫᱚ ᱱᱤᱭᱟᱹᱜᱮᱧ ᱞᱟᱹᱭᱟᱢ ᱛᱟᱞᱟᱝᱟ ᱟᱞᱟᱝ ᱢᱟᱱᱮ ᱮᱥᱠᱟᱨ ᱵᱷᱟᱵᱛᱮ ᱟᱨᱠᱤ ᱠᱤ ᱢᱟᱱᱮ ᱡᱚᱭ ᱦᱚᱸᱜ ᱚᱚᱭ ᱞᱟᱝ ᱨᱚᱯᱚᱲ ᱠᱟᱱᱟ ᱞᱝ ᱢᱟᱱᱮ ᱢᱤᱫᱴᱟᱝ ᱥᱟᱹᱜᱟᱹᱭ ᱦᱚᱸ ᱵᱚᱭᱦᱟ ᱥᱟᱜᱟᱹᱭ ᱥᱟᱹᱜᱟᱹᱭ ᱦᱚᱸ ᱛᱚᱯᱚᱞᱚᱜ ᱠᱟᱱᱟ ᱟᱫᱚ ᱯᱟᱨᱥᱚᱱᱟᱞᱤ ᱡᱩᱫᱤ ᱤᱧ ᱥᱟᱞᱟᱜ ᱮᱢ ᱠᱚᱜᱼᱟ ᱡᱳᱜᱟᱡᱳᱜᱽ ᱛᱟᱞᱟᱝᱟ ᱛᱟᱦᱚᱞᱮ ᱤᱧ ᱢᱤᱫ ᱵᱟᱨ ᱨᱟᱱ ᱠᱚ ᱟᱢᱤᱧ ᱞᱟᱹᱭ ᱫᱟᱲᱮᱭᱢ ᱛᱟᱞᱟᱝᱟ ᱡᱟᱦᱟᱸ ᱛᱮᱫᱚ ᱟᱵᱚᱱᱟᱝ ᱯᱷᱚᱞᱚᱱ ᱠᱚ ᱵᱷᱟᱜᱮ ᱦᱤᱡᱩᱜᱼᱟ ᱟᱨ
ᱦᱳᱭ ᱦᱳᱭᱭ ᱵᱟᱝ ᱟᱫᱚ ᱦᱚᱜᱼᱚᱭ ᱱᱤᱛᱚᱜ ᱫᱚ ᱧᱟᱢ ᱱᱟᱵᱤᱱ ᱟᱨᱠᱤ ᱡᱮ ᱦᱮᱸ ᱨᱟᱱ ᱠᱚᱵᱤᱱ ᱮᱢᱚᱜ ᱠᱟᱱᱟ ᱛᱟᱦᱚᱞᱮ ᱟᱹᱞᱤᱧ ᱦᱚᱸ ᱢᱟᱱᱮ ᱟᱹᱞᱤᱧ ᱠᱤᱪᱷᱩ ᱠᱟᱛᱷᱟ ᱪᱮᱫ ᱞᱟᱹᱜᱤᱫ ᱛᱮ ᱟᱹᱞᱤᱧ ᱞᱤᱧ ᱠᱩᱞᱤ ᱡᱚᱱᱟᱜ ᱚᱱᱟ ᱞᱟᱹᱜᱤᱛ ᱛᱚ ᱟᱹᱞᱤᱧ ᱯᱷᱳᱱ ᱟᱢᱟ ᱞᱤᱧᱞᱤᱧ ᱟᱨᱠᱤ
ᱦᱳᱭ ᱦᱳᱭ ᱦᱳᱭ ᱮᱠᱵᱟᱨᱮ ᱯᱷᱳᱱ ᱛᱟᱞᱟᱝ ᱢᱮ ᱠᱳᱱᱳ ᱮᱴᱠᱮᱴᱚᱬᱮ ᱵᱟᱝᱟ ᱟᱨ ᱚᱱᱟ ᱵᱮᱞ ᱵᱮᱞᱯᱟᱦᱟᱲᱤ ᱠᱚ ᱚᱱᱟ ᱵᱷᱩᱞᱟᱹᱵᱮᱫᱟ ᱠᱚ ᱠᱟᱸᱠᱲᱟ ᱤᱭᱟᱹ ᱠᱚ ᱟᱯᱮ ᱥᱮᱫ ᱢᱮᱱᱟᱜ ᱟᱠᱟ ᱥᱮ
ᱦᱮᱸ ᱢᱮᱱᱟᱜ ᱜᱮᱭᱟ
ᱛᱢᱟᱨ ᱵᱟᱱᱫᱚᱟᱱ ᱵᱟᱱᱫᱣᱟᱱ ᱠᱟᱪᱷᱟ ᱠᱟᱪᱷᱤ
ᱦᱮᱸ ᱦᱮᱸ ᱵᱟᱟᱱᱫᱷᱣᱟᱱ ᱠᱟᱪᱷᱟ ᱠᱟᱪᱷᱤ ᱧᱚᱜ ᱜᱮᱭᱟ ᱟᱨᱠᱤ ᱢᱟᱱᱮ ᱵᱟᱱᱫᱷᱣᱟᱱ ᱱᱚᱸᱰᱮ ᱠᱷᱚᱱᱟᱜ ᱟᱞᱮ ᱵᱟᱱᱫᱷᱩᱣᱟᱱ ᱫᱚ ᱦᱩᱭᱩᱜ ᱠᱟᱱᱟ ᱵᱟᱭᱤᱥ ᱵᱟᱭᱤᱥ ᱠᱤᱞᱳᱢᱤᱴᱟᱨ ᱜᱟᱱ ᱨᱟᱥᱛᱟ ᱦᱩᱭᱩᱜᱼᱟ ᱟᱨᱠᱤ
ᱚ ᱛᱟᱦᱚᱞᱮ ᱫᱚᱢᱮ ᱫᱚ ᱵᱟᱯᱮ ᱥᱟᱺᱜᱤᱧᱟ
ᱵᱟᱝ ᱵᱟᱝ ᱟᱨ ᱵᱮᱞᱯᱟᱲᱦᱤ ᱵᱮᱞᱯᱟᱦᱟᱦᱟᱲᱤ ᱦᱚᱸ ᱩᱱᱟᱹᱜ ᱜᱮ ᱦᱩᱭᱩᱜᱼᱟ
ᱟᱪᱷᱟ ᱾
ᱦᱮᱸ ᱯᱷᱩᱞᱠᱩᱥᱢᱩ ᱵᱮᱱ ᱟᱸᱡᱚᱢ ᱟᱠᱟᱫᱟ ᱛᱚᱵᱮ
ᱯᱩᱨᱟᱹ ᱞᱤᱧ ᱟᱡᱚᱢᱟᱠ
ᱚᱱᱟ ᱯᱷᱱ ᱦᱮᱸ ᱚᱱᱟ ᱯᱷᱩᱞᱠᱩᱥᱢᱟᱹ ᱟᱨᱠᱤ ᱤᱭᱟᱹ ᱨᱮᱱ ᱠᱟᱱᱟᱞᱤᱧ ᱟᱨᱠᱤ ᱚᱱᱟ ᱯᱷᱩᱞᱠᱩᱥᱢᱟᱹ ᱚᱸᱰᱮᱱ ᱜᱮ ᱟᱨᱠᱤ ᱚᱱᱟ ᱯᱷᱩᱞᱠᱩᱥᱢᱟᱹ ᱨᱳᱰ ᱨᱮᱜᱮ ᱟᱨᱠᱤ
ᱚ ᱟᱪᱷᱟ ᱛᱟᱦᱚᱞᱮ ᱛᱟᱞᱟᱝ ᱢᱟ ᱟᱹᱰᱤ ᱱᱟᱯᱟᱭᱮᱱᱟ ᱮᱠᱵᱟᱨᱮ ᱠᱟᱨᱚᱱ ᱟᱹᱞᱤᱧ ᱚᱱᱮ ᱤᱭᱟᱹ ᱵᱤᱱ ᱟᱸᱡᱚᱢ ᱟᱠᱟᱫ ᱜᱮᱭᱟ ᱵᱤᱱ ᱥᱟᱛ ᱱᱟᱞᱟ ᱵᱤᱨ ᱠᱟᱣᱬᱟ ᱾
ᱦᱮᱸ ᱦᱮᱸ ᱟᱸᱡᱚᱢ ᱠᱟᱜ ᱜᱮᱭᱟᱞᱤᱧ ᱚᱸᱰᱮ ᱥᱟᱛ ᱢᱮᱞᱟ ᱥᱟᱛ ᱢᱮᱞᱟ ᱨᱮ ᱵᱚᱞ ᱠᱷᱴᱷᱤᱭᱟ ᱹ ᱦᱩᱭᱩᱜ ᱜᱮᱭᱟ ᱪᱟᱞᱟᱣ ᱵᱟᱲᱟ ᱦᱩᱭ ᱟᱠᱟᱱᱟ ᱟᱨᱠᱤ
ᱟᱪᱷᱟ ᱟᱪᱷᱟ ᱦᱳᱭ ᱚᱱᱟ ᱥᱟᱶ ᱥᱟᱛ ᱱᱟᱞᱟᱦᱟ ᱵᱤᱨ ᱠᱟᱬ ᱚᱱᱟ ᱠᱚᱨᱮ ᱞᱤᱧᱼᱼ ᱪᱟᱞᱟ ᱣᱟᱠᱟᱱᱟ ᱱᱚᱣᱟ ᱠᱩᱞᱤᱧ ᱮᱢ ᱟᱠᱟᱣᱟᱜ ᱠᱚᱣᱟ ᱠᱩᱯᱷᱤ ᱠᱩᱞᱤᱧ ᱪᱟᱥ ᱦᱚᱪᱚ ᱣᱟᱠᱟᱜ ᱠᱚᱣᱟ᱾
ᱟᱪᱷᱟ ᱟᱪᱷᱟ ᱦᱮᱸ ᱦᱮᱸ᱾
ᱦᱚᱭ ᱟᱹᱰᱤ ᱵᱷᱟᱜᱮ ᱨᱮᱡᱟᱞ ᱠᱚ ᱦᱚᱸᱠᱚ ᱧᱟᱢᱟ᱾
ᱦᱩᱸ ᱦᱩᱸ ᱦᱩᱸ ᱦᱩᱸ ᱵᱟᱝ ᱜᱚᱝᱠᱮ ᱦᱚᱸᱜ-ᱚᱭ ᱠᱩᱯᱤ ᱠᱚᱦᱚᱸᱼᱼ ᱪᱟᱥ ᱦᱚᱭᱩᱜ ᱜᱮᱭᱟ ᱟᱫᱚᱼᱼ ᱚᱱᱠᱟᱱ ᱡᱟᱭᱜᱟ ᱤᱭᱟᱹᱛᱮ ᱪᱟᱥ ᱦᱚᱭᱩᱜ ᱜᱮᱭᱟ ᱟᱨ ᱚᱱᱠᱟ ᱱᱟᱜ ᱡᱟᱭᱜᱟ ᱢᱮᱱᱟᱜ-ᱟ ᱟᱫᱚᱼᱼ ᱢᱚᱱᱮ ᱦᱩᱭ ᱠᱟᱱᱟ ᱱᱟᱦᱟᱸᱜ ᱠᱩᱯᱤ ᱦᱚᱸ ᱠᱟᱹᱴᱤᱡᱼᱼ
ᱤᱭᱟᱹ ᱞᱟᱜᱟ ᱦᱩᱭᱩᱜᱼᱟ ᱦᱟᱱᱟ ᱫᱷᱟᱣ ᱦᱚᱸ ᱚᱱᱠᱟ ᱢᱟᱱᱮ ᱮᱱᱮ ᱟᱨ ᱠᱤ ᱤᱭᱟᱹ ᱠᱟᱱᱟ ᱮᱱᱮᱼᱼ ᱠᱮᱴᱮᱡᱚᱜ ᱠᱟᱱᱟ ᱮᱱᱮ ᱛᱚᱞᱚᱜ ᱠᱟᱱᱟ ᱩᱱ ᱡᱚᱠᱷᱚᱱ ᱜᱮ ᱟᱨ ᱠᱤᱼᱼ ᱮᱢᱚᱱ ᱢᱤᱫᱴᱟᱝ ᱨᱳᱜᱽ ᱦᱮᱡ ᱮᱱᱟ ᱦᱟᱱᱮ ᱥᱟᱫᱟ ᱭᱮᱱᱟ ᱥᱟᱫᱟ ᱵᱩᱞᱛᱮᱼᱼ ᱢᱟᱱᱮ ᱮᱢᱚᱱ ᱚᱱᱮ ᱡᱮᱢᱚᱱ ᱮᱻ ᱢᱚᱥᱟᱨᱤ ᱵᱷᱩᱜᱟᱹᱜᱼᱼ
ᱦᱚᱸ ᱦᱚᱸ ᱦᱚᱸ᱾
ᱚᱱᱮ ᱚᱱᱠᱟ ᱠᱚ ᱡᱚᱢ ᱠᱮᱫᱟ ᱟᱫᱚᱼᱼ ᱨᱟᱱ ᱠᱚ ᱮᱢ ᱵᱟᱲᱟ ᱦᱚᱭᱱᱟ ᱟᱫᱚ ᱵᱟᱝ ᱠᱟᱡᱽ ᱞᱮᱱᱟ ᱟᱫᱚ ᱚᱱᱟ ᱱᱚᱥᱴᱚ ᱜᱤᱰᱤᱭᱱᱟ ᱟᱫᱚ ᱰᱟᱹᱝᱨᱤᱼᱼ ᱮᱴᱟᱜᱟᱜ ᱠᱚ ᱮᱢ ᱵᱟᱲᱟ ᱦᱩᱭ ᱱᱟ᱾
ᱚ ᱦᱚᱭ᱾
ᱚᱱᱮ ᱚᱱᱠᱟᱭ ᱱᱟ ᱛᱚᱵᱮ ᱚᱱᱟ ᱫᱚ ᱥᱮ ᱤᱭᱟᱹ ᱢᱟᱼᱼ ᱟᱹᱰᱤ ᱞᱚᱜᱚᱱ ᱜᱮ ᱦᱚ ᱠᱚᱨᱟᱣ ᱦᱩᱭ ᱞᱮᱱᱟ ᱟᱫᱚᱼᱼ ᱞᱟᱹᱭ ᱫᱟᱠᱚ ᱠᱟᱹᱴᱤᱡ ᱰᱤᱨᱤ ᱭᱮᱱ ᱛᱟᱢᱟ ᱤᱱᱟᱹ ᱠᱷᱟᱹᱛᱤᱨ ᱱᱚᱜ-ᱚ ᱱᱚᱝᱠᱟᱭ ᱱᱟ ᱛᱮ ᱵᱟᱝ ᱫᱤᱨᱤ ᱫᱚ ᱵᱟᱝ᱾ ᱠᱤᱱᱛᱩ ᱛᱟᱲᱟ ᱛᱟᱹᱲᱤ ᱠᱚᱨᱟᱣ ᱦᱩᱭ ᱞᱮᱱᱟ ᱚᱱᱟ ᱨᱮᱱᱟᱜᱼᱼ ᱤᱭᱟᱹ ᱜᱮ ᱵᱟᱹᱞᱤᱧ ᱧᱟᱢ ᱞᱮᱫᱟ ᱡᱮ ᱛᱤᱡᱩ ᱮ ᱜᱮ ᱵᱟᱠᱚᱼᱼ ᱪᱚᱜ ᱞᱮᱱᱟ ᱦᱳᱭ ᱛᱤᱡᱩ ᱜᱮ ᱵᱟᱠᱚ ᱚᱪᱚᱜ ᱞᱮᱱᱟ ᱚᱸᱻ ᱪᱮᱫ ᱠᱷᱟᱹᱛᱤᱨ ᱛᱮ ᱚᱱᱠᱟᱭ ᱱᱟᱼᱼ
ᱦᱚᱸ ᱦᱚᱸ᱾
ᱱᱚᱜ-ᱚᱱᱠᱟᱱ ᱠᱮᱥ ᱱᱟ ᱠᱚᱢ ᱦᱚᱸ ᱠᱚᱢ ᱜᱤᱞᱤᱧ ᱨᱚᱦᱚᱭ ᱞᱮᱫᱟ ᱟᱨᱠᱤ ᱩᱱ ᱥᱚᱢᱚᱭ ᱫᱚ᱾
ᱦᱚᱸ ᱦᱚᱸ᱾ ᱦᱚᱸ ᱵᱮᱥ ᱟᱠᱟᱱ ᱜᱮ ᱛᱟᱞᱟᱝ ᱟ ᱦᱟᱸᱜ ᱛᱟᱦᱚᱞᱮ ᱚᱱᱟ ᱠᱚᱦᱚᱸ ᱞᱟᱝ ᱡᱚᱜᱟᱡᱚᱜᱟ ᱠᱟᱨᱚᱱ ᱟᱵᱚᱼᱼ
ᱦᱮᱸ ᱦᱮᱸ᱾
ᱮᱸᱻ ᱟᱵᱚ ᱢᱟ ᱩᱱᱟᱹᱜ ᱪᱟᱠᱨᱤ ᱱᱚᱠᱨᱤ ᱢᱟ ᱵᱟᱱᱩᱜ ᱟᱱ ᱛᱟᱵᱚᱱᱟ᱾ ᱟᱫᱚ ᱱᱚᱜ-ᱚ ᱱᱚᱝᱠᱟ ᱱᱚᱝᱼᱼ ᱠᱟ ᱟᱨ ᱠᱟᱹᱴᱤᱡ ᱠᱟᱹᱴᱤᱡ ᱟᱨ ᱵᱮᱵᱽᱥᱟ ᱠᱚ ᱟᱨ ᱥᱮ ᱵᱟᱝ ᱦᱚᱸᱜ-ᱚ ᱱᱚᱼᱼ ᱚᱱᱠᱟ ᱥᱚᱵᱽᱡᱤ ᱠᱚ ᱪᱟᱥ ᱠᱟᱛᱮᱜ ᱚᱲᱟᱜ ᱨᱮᱦᱚᱸ ᱵᱚ ᱡᱚᱢ ᱢᱟᱥᱮᱼᱼ ᱛᱩᱞᱩᱜ ᱟᱱᱟ ᱟᱨ ᱡᱟᱦᱟᱸ ᱜᱮ ᱮ ᱵᱟ ᱵᱟᱹᱲᱛᱤᱜ-ᱟ ᱚᱱᱟ ᱠᱚᱫᱚ ᱵᱚᱱᱼᱼ ᱟᱹᱠᱷᱨᱤᱧ ᱠᱟᱛᱮ ᱦᱚᱸ ᱵᱟᱨ ᱯᱩᱭᱥᱟᱹ ᱵᱚᱱ ᱟᱨᱡᱟᱣ ᱫᱟᱲᱮᱭᱟᱜ᱾
ᱦᱚᱭ ᱟᱨᱡᱟᱣ ᱫᱟᱲᱮᱭᱟᱜ-ᱟ ᱵᱚᱱ ᱠᱤᱪᱷᱩ ᱨᱮᱦᱚᱸ ᱛᱚ ᱦᱮᱸᱥᱮ᱾
ᱠᱤᱪᱷᱩ ᱨᱮᱦᱚᱸ ᱠᱤᱪᱷᱩ ᱨᱮᱦᱚᱸ ᱦᱚᱸ ᱦᱚᱭ ᱦᱚᱭ᱾ ᱦᱟᱸ ᱟᱞᱮ ᱱᱚᱛᱮ ᱦᱚᱸ ᱱᱤᱛᱚᱜ ᱫᱚ ᱦᱟᱸᱜ ᱟᱹᱰᱤ ᱥᱚᱠᱼᱼ ᱛᱚ ᱱᱚᱜ-ᱚᱭ ᱦᱩᱲᱩ ᱨᱚᱦᱚᱭ ᱠᱚ ᱦᱚᱸ ᱱᱟᱜ ᱞᱟᱜᱟᱣ ᱠᱟᱱᱟ ᱟᱨ ᱟᱞᱮ ᱫᱷᱟᱨᱮ ᱫᱚᱼᱼ ᱪᱟᱥ ᱫᱚ ᱱᱟᱦᱟᱸᱜ ᱵᱟᱨ ᱫᱷᱟᱣ ᱠᱚ ᱪᱟᱥᱟ ᱱᱚᱛᱮ ᱫᱚ᱾
ᱦᱩᱲᱩ ᱵᱟᱨ ᱫᱟᱸ ᱦᱮᱸ᱾
ᱦᱚᱭ ᱵᱟᱨ ᱫᱷᱟᱣ ᱠᱚ ᱪᱟᱥᱟ ᱱᱟᱦᱟᱸᱜ ᱟᱞᱮ ᱫᱚ ᱱᱟᱦᱟᱸᱜᱼᱼ ᱱᱚᱣᱟ ᱫᱚ ᱚᱱᱮ ᱡᱷᱟᱲᱜᱨᱟᱢ ᱜᱚᱯᱤ ᱵᱚᱞᱞᱚᱠᱽᱯᱩᱨ ᱡᱟᱦᱟᱸ ᱢᱮᱱᱟᱜ-ᱟ, ᱚᱱᱟ ᱢᱟᱡᱷᱮ ᱢᱟᱡᱷᱮ ᱨᱮ ᱦᱟᱸᱜ ᱢᱮᱱᱟᱜ ᱟᱠᱟᱜ ᱞᱮᱭᱟ᱾
ᱟᱪᱪᱷᱟ ᱟᱸᱻ᱾
ᱦᱚᱭ ᱢᱟᱡᱷᱮ ᱨᱮ ᱢᱮᱱᱟᱜ ᱟᱠᱟᱜ ᱞᱮᱭᱟ ᱮᱱᱼᱼ ᱟᱫᱚ ᱮᱱᱠᱷᱟᱱ ᱦᱟᱱᱛᱮ ᱦᱚᱸ ᱜᱚᱯᱤ ᱵᱚᱞᱞᱚᱠ ᱯᱩᱨ ᱥᱮᱫ ᱞᱮᱠᱼᱼ ᱠᱟ ᱛᱮᱦᱚᱸ ᱡᱟᱦᱟᱸ ᱥᱚᱜ ᱥᱚ ᱥᱚᱜᱚᱫ ᱱᱟᱠᱷᱟ ᱡᱟᱦᱟᱸᱼᱼ ᱥᱚᱵᱚᱨ ᱱᱟᱠᱷᱟ ᱱᱟᱹᱭ ᱡᱟᱦᱟᱸ ᱢᱮᱱᱟᱜ ᱟᱠᱟᱟᱜ-ᱟᱼᱼ
ᱦᱮᱸ᱾
ᱟᱨ ᱱᱚᱛᱮ ᱦᱚᱸ ᱟᱞᱮ ᱦᱚᱜᱼᱚᱭ ᱯᱷᱮᱠᱚ ᱥᱮᱫ ᱞᱮᱠᱟᱛᱮ ᱰᱩᱞᱩᱝ ᱟᱨ ᱰᱩᱞᱩᱝ ᱱᱚᱫᱤ ᱢᱮᱱᱟᱜ ᱟᱠᱟᱫᱟ
ᱟᱪᱪᱷᱟ
ᱟᱫᱚ ᱚᱱᱟ ᱠᱷᱟᱹᱛᱤᱨ ᱟᱞᱮᱭᱟᱜ ᱢᱟᱱᱮ ᱫᱟᱜ ᱨᱮᱱᱟᱜ ᱢᱟᱱᱮ ᱞᱮᱵᱮᱞ ᱫᱚ ᱟᱹᱰᱤ ᱢᱟᱱᱮ ᱥᱩᱨ ᱨᱮᱜᱮ ᱫᱟᱜ ᱠᱚᱫᱚ ᱧᱟᱢᱚᱜᱼᱟ ᱦᱚᱭ ᱦᱚᱭ ᱟᱫᱚ ᱚᱱᱟ ᱠᱷᱟᱹᱛᱤᱨ ᱫᱚᱢᱮ ᱚᱱᱟ ᱚᱣᱟᱴᱟᱨ ᱯᱟᱢ ᱠᱚ ᱠᱚ ᱵᱟᱹᱭᱥᱟᱹᱣ ᱟᱠᱟᱫᱟ ᱢᱟᱱᱮ ᱢᱤᱱᱤ ᱠᱚ ᱯᱟᱭᱤᱯ ᱠᱚ ᱵᱟᱭ ᱟᱠᱟᱫᱟ ᱠᱚ ᱦᱚᱭ ᱦᱚᱭ ᱦᱚᱭ ᱚᱱᱟ ᱠᱚ ᱫᱚᱢᱮ ᱠᱚ ᱵᱟᱹᱭᱥᱟᱹᱣ ᱟᱠᱟᱫᱟ ᱟᱫᱚ ᱫᱚᱢᱮ ᱚᱱᱟ ᱠᱷᱟᱹᱛᱤᱨ ᱠᱚ ᱪᱟᱥᱟ ᱱᱚᱛᱮᱫ ᱫᱚ
ᱚᱸᱻ ᱵᱟᱝ ᱟᱨᱼᱼ ᱟᱫᱚ ᱚᱱᱟ ᱠᱚᱨ ᱫᱚᱧ ᱡᱮᱢᱚᱱ ᱞᱤᱧ ᱧᱮᱞ ᱟᱠᱟᱫ ᱜᱮᱭᱟ ᱢᱟᱱᱮ ᱛᱤ ᱛᱮᱦᱚᱸ ᱠᱚ ᱵᱳᱨᱤᱝ ᱜᱮᱭᱟ ᱟᱹᱪᱩᱨ ᱜᱮᱭᱟ ᱠᱚ ᱢᱟᱱᱮ ᱦᱚᱲ ᱛᱮ ᱟᱨᱠᱤ ᱢᱟᱱᱮ ᱥᱩᱨ ᱜᱮᱭᱟ ᱥᱮ ᱫᱟᱜ ᱨᱮᱱᱟᱜ ᱞᱮᱵᱮᱞ ᱴᱟᱜ ᱫᱚ ᱥᱮ ᱤᱱᱟᱛᱮ ᱟᱨᱠᱤ
ᱦᱚᱭ ᱚᱱᱟ ᱛᱮᱜᱮ ᱟᱨ ᱚᱱᱟ ᱫᱷᱤᱨᱤ ᱡᱟᱭᱜᱟ ᱟᱯᱮ ᱫᱷᱤᱨᱤ ᱡᱟᱭᱜᱟ ᱠᱚᱨᱮ ᱫᱚ ᱚᱱᱮ ᱫᱷᱤᱨᱤ ᱠᱚᱦᱚᱸ ᱧᱟᱢ ᱜᱚᱫᱚᱜ ᱜᱮᱭᱟ ᱛᱚ ᱚᱱᱟ ᱠᱚ ᱯᱟᱨᱚᱢ ᱠᱚ ᱟᱹᱰᱤ ᱵᱟᱝ ᱜᱟᱱᱚᱜᱚᱜᱼᱟ
ᱢᱩᱥᱠᱤᱞ ᱜᱮᱭᱟ ᱢᱟᱱᱮ ᱮᱢᱱᱤ ᱮᱢᱱᱤ ᱚᱱᱟ ᱢᱮᱥᱤᱱ ᱠᱟᱛᱮᱫ ᱜᱮ ᱠᱷᱩᱵ ᱠᱚᱢᱜᱮ ᱟᱨᱠᱤ ᱵᱳᱨᱤᱝ ᱚᱜ ᱜᱮᱭᱟ ᱵᱤᱥᱤ ᱫᱚ ᱵᱟᱝ ᱛᱟᱨᱯᱚᱨᱮ ᱟᱨᱚ ᱤᱭᱟᱹ ᱦᱚᱲ ᱛᱮᱢ ᱵᱚᱨᱤᱝ-ᱟ ᱱᱟᱜᱠᱷᱟᱱ ᱯᱟᱦᱟᱲ ᱡᱟᱭᱜᱟ ᱠᱟᱱᱟ ᱥᱮ ᱟᱨ ᱫᱷᱤᱨᱤ ᱢᱟᱱᱮ ᱵᱟᱨ ᱯᱷᱩᱴ ᱠᱷᱚᱱᱟᱜ ᱜᱮ ᱫᱷᱤᱨᱤ ᱢᱮᱱᱟᱜᱼᱟ
ᱦᱳᱭ ᱦᱳᱭ ᱟᱹᱞᱤᱧ ᱚᱱᱟ ᱵᱮᱞᱯᱟᱦᱟᱲᱤ ᱚᱱᱟ ᱡᱟᱯᱟᱜ ᱨᱮᱜᱮ ᱛᱟᱹᱞᱤᱧ ᱦᱟᱸᱜ ᱟᱹᱞᱤᱧ ᱵᱮᱞᱯᱟᱦ ᱟᱲᱤ ᱨᱮᱜᱮ ᱦᱟᱸᱜ ᱟᱹᱞᱤᱧᱟᱜ ᱱᱟᱹᱭᱦᱟᱹᱨ ᱛᱟᱹᱞᱤᱧ ᱦᱚᱸ ᱟᱫᱚ ᱚᱸᱰᱮ ᱦᱚᱸ ᱟᱹᱞᱤᱧᱟᱜ ᱱᱟᱹᱭᱦᱟᱹᱨ ᱨᱮᱦᱚᱸ ᱫᱚᱢᱮ ᱠᱚ ᱥᱚᱵᱽᱡᱤ ᱠᱚᱠᱚ ᱪᱟᱥ ᱟᱠᱚ ᱟᱹᱰᱤᱜᱟᱱ ᱦᱳᱭ ᱟᱫᱚ ᱟᱫᱚ ᱩᱱᱠᱩ ᱦᱚᱸᱞᱤᱧ ᱪᱟᱥ ᱦᱚᱪᱚᱭᱮᱫ ᱠᱚᱣᱟ ᱟᱨ ᱟᱫᱚᱞᱤᱧ ᱢᱮᱛᱟ ᱠᱚᱣᱟ ᱡᱮ ᱱᱚᱸᱰᱮ ᱢᱤᱫᱴᱟᱝ ᱵᱳᱨᱤᱝ ᱯᱮᱥᱮ ᱛᱟᱦᱚᱞᱮ ᱫᱟᱜ ᱠᱚᱨᱮᱱᱟᱜ ᱟᱱᱟᱴ ᱵᱟᱝ ᱦᱩᱭᱠᱚᱜᱼᱟ ᱟᱫᱚ ᱠᱚ ᱢᱮᱱᱮᱫᱼᱟ ᱫᱚᱢᱮ ᱫᱷᱤᱨᱤ ᱢᱮᱱᱟᱜᱼᱟ ᱠᱚ ᱞᱟᱹᱭᱮᱫᱼᱟ ᱞᱟᱛᱟᱨ
ᱚ ᱦᱩᱸ ᱦᱩᱸ
ᱟᱫᱚ ᱵᱳᱨᱤᱝ ᱠᱚ ᱟᱹᱰᱤ ᱦᱚᱲ ᱠᱚ ᱪᱮᱥᱴᱟ ᱵᱟᱲᱟ ᱞᱮᱫᱼᱟ ᱠᱚ ᱚᱱᱠᱟ ᱵᱟᱠᱚ ᱵᱳᱨᱤᱝ ᱫᱟᱲᱮ ᱠᱟᱣᱫᱟ ᱦᱳᱭ ᱦᱳᱭ
ᱵᱟᱝ ᱵᱮᱞᱯᱟᱦᱟᱲᱤ ᱚᱱᱟ ᱥᱟᱭᱤᱰ ᱫᱚ ᱚᱱᱟ ᱠᱮᱱᱮᱞ ᱢᱮᱱᱟᱜᱼᱟ ᱟᱨᱠᱤ ᱰᱮᱢ ᱨᱮᱱᱟᱜ ᱡᱟᱦᱟᱸ
ᱚᱱᱟ ᱰᱮᱢ ᱧᱩᱛᱩᱢ ᱦᱚᱞᱤᱧ ᱦᱤᱲᱤᱧ ᱠᱮᱫᱟ ᱠᱮᱱᱮᱞ ᱢᱮᱱᱟᱜᱼᱟ ᱟᱫᱚ ᱵᱮᱞᱯᱟᱦᱟᱲᱤ ᱦᱟᱱᱛᱮ ᱫᱚ ᱵᱟᱹᱱᱩᱜᱼᱟ ᱵᱮᱞᱯᱟᱦᱟᱲᱤ ᱱᱚᱛᱮ ᱧᱚᱜ ᱜᱮᱭᱟ ᱟᱨᱠᱤ ᱚᱱᱟ ᱠᱚᱨᱮ ᱦᱚᱸ ᱪᱟᱥ ᱵᱟᱲᱟ ᱧᱮᱞ ᱵᱟᱲᱟ ᱦᱩᱭ ᱟᱠᱟᱱᱟ ᱠᱮᱱᱮᱞ ᱫᱟᱜ ᱛᱮᱠᱚ ᱪᱟᱥᱟ ᱟᱨ ᱵᱳᱨᱤᱝ ᱠᱚᱫᱚ ᱩᱠᱩᱨ ᱚᱱᱟ ᱠᱚᱨᱮᱫ ᱫᱚ ᱵᱟᱝ ᱧᱟᱢ ᱵᱟᱲᱟ ᱦᱩᱭ ᱟᱠᱟᱱᱟ ᱵᱟᱝ ᱦᱳᱭ ᱛᱚᱵᱮ ᱦᱳᱭ
ᱦᱟᱱᱮ ᱵᱟᱹᱫᱽ ᱛᱟᱞᱟ ᱵᱟᱹᱫᱽ ᱨᱮ ᱚᱱᱟ ᱠᱩᱭ ᱞᱮᱠᱟ ᱟᱹᱰᱤ ᱥᱮᱬᱟ ᱥᱮᱬᱟ ᱠᱩᱭ ᱞᱮᱠᱟ ᱠᱚ ᱵᱮᱱᱟᱣ ᱠᱟᱣᱚᱜ ᱠᱚᱣᱟ
ᱱᱚᱜ-ᱚ ᱱᱚᱝᱠᱟ ᱠᱚ ᱵᱮᱱᱟᱣ ᱟᱠᱟᱫ ᱠᱚᱣᱟ, ᱦᱚᱸ
ᱦᱳᱭ ᱦᱳᱭ ᱦᱳᱭ ᱟᱫᱚ ᱚᱱᱟ ᱦᱚᱸ ᱱᱚᱜᱼᱚᱭ ᱵᱚᱨᱥᱟ ᱥᱚᱢᱚᱭ ᱫᱚ ᱫᱟᱜ ᱛᱟᱦᱮᱱᱟ
ᱫᱟᱜ ᱛᱟᱦᱮᱱᱟ ᱥᱮ ᱦᱟᱜ ᱠᱚᱢᱚᱜᱼᱟ ᱵᱟᱠᱚ ᱠᱩᱲᱟᱹᱜ-ᱟ ᱵᱟᱠᱚ ᱠᱩᱲᱟᱹᱣ ᱫᱟᱲᱮᱭᱟᱜᱼᱟ ᱡᱟᱦᱟᱱᱟᱜ ᱨᱚᱦᱚᱭ ᱞᱮᱠᱷᱟᱱ ᱵᱟᱠᱚ ᱠᱩᱲᱟᱹᱣ ᱫᱟᱲᱮᱭᱟᱜᱼᱟ ᱦᱮᱸ ᱠᱷᱩᱵ ᱠᱚᱢ ᱜᱮᱭᱟ ᱞᱮᱵᱮᱞ ᱴᱟᱜ ᱫᱚ ᱢᱟᱱᱮ ᱚᱱᱟ ᱫᱚ
ᱦᱚᱭ ᱦᱚᱭ ᱦᱚᱭ ᱦᱚᱭ ᱦᱚᱭ
ᱛᱟᱯᱚᱨ
ᱦᱮᱸ
ᱠᱷᱩᱵ ᱤᱭᱟᱹ ᱦᱚᱛᱚ ᱵᱟᱹᱱᱩᱜ-ᱟ ᱚᱱᱟ ᱠᱚ ᱤᱭᱟᱹ ᱠᱟᱛᱮᱫ ᱫᱚ ᱦᱟᱜ
ᱦᱳᱭ ᱦᱳᱭ ᱦᱳᱭ
ᱟᱨ ᱡᱩᱫᱤ ᱡᱫᱤᱭᱳ ᱢᱤᱫᱴᱟᱝ ᱡᱩᱫᱤ ᱛᱟᱦᱮᱸ ᱠᱚᱜ ᱜᱮᱭᱟ